ᱦᱚᱸ ᱡᱚᱦᱟᱨ, ᱡᱚᱦᱟᱨ ᱜᱮ
ᱦᱟ ᱨᱚᱲ ᱢᱟ ᱵᱟᱝ ᱪᱟᱵᱟ ᱞᱮᱱ, ᱟᱫᱚ ᱡᱚᱛᱚᱱ ᱵᱟᱠ ᱨᱚᱯᱚᱲ ᱦᱩᱭᱩᱜ ᱠᱟᱱ ᱜᱮᱭᱟ ᱛᱟᱦᱚᱞᱮ ᱠᱟᱹᱴᱤᱡ ᱟᱵᱚ ᱜᱮᱵᱚ ᱨᱚᱯᱚᱲ ᱞᱮᱱᱤᱡ ᱜᱮ ᱪᱤᱠᱟ. ᱭᱟ ᱵᱟᱝ
ᱴᱷᱤᱠ ᱴᱷᱤᱠ ᱴᱷᱤᱠ ᱛᱚᱵᱮ ᱟᱢᱟᱜ ᱟᱯᱮᱭᱟᱜ ᱫᱤᱥᱚᱢ ᱠᱚᱜᱮ ᱠᱟᱹᱴᱤᱡ ᱞᱟᱹᱭ ᱧᱚᱜ ᱟᱞᱝ ᱢᱮ᱾
ᱦᱮᱸ ᱦᱮᱸ ᱚᱵᱚᱥᱥᱳᱭ, ᱟᱪᱪᱷᱟ ᱜᱚᱝᱠᱮ ᱡᱟᱦᱟᱸᱞᱮᱠᱟ ᱥᱳᱥᱟᱞ ᱢᱮᱰᱤᱢ ᱨᱮᱵᱚᱱ ᱧᱮᱞᱮᱫ ᱜᱮᱭᱟ ᱡᱟᱸᱦᱟᱸ ᱞᱮᱠᱟ ᱱᱚᱣᱟ ᱵᱮᱝᱜᱚᱞ ᱫᱤᱥᱚᱢ ᱨᱮ ᱫᱚ ᱚᱱᱠᱟ ᱜᱮ ᱟ ᱚᱞᱪᱤᱠᱤ ᱤᱫᱤ ᱠᱟᱛᱮ ᱛᱚ ᱚᱞᱚᱜ ᱯᱟᱲᱟᱣ ᱫᱚ ᱵᱷᱟᱜᱤ ᱜᱮ ᱪᱟᱞᱟᱜ ᱠᱟᱱᱟ ᱟᱨ ᱟᱵᱚ ᱵᱚᱱ ᱵᱟᱲᱟᱭᱟ ᱮᱴᱠᱮᱴᱚᱬᱮ ᱢᱟ ᱢᱮᱱᱟᱜ ᱟᱠᱟᱫ ᱜᱮ᱾ ᱱᱤᱛᱚᱜ ᱟᱵᱚ ᱵᱚᱱ ᱵᱟᱲᱟᱭᱟ ᱡᱟᱦᱟᱸ ᱡᱤᱱᱤᱥ ᱜᱮ ᱯᱩᱭᱞᱟᱹ ᱦᱩᱭᱩᱜ ᱢᱟ ᱚᱱᱟ ᱫᱚ ᱱᱟᱥᱮ ᱠᱟᱹᱴᱤᱡ ᱛᱟᱦᱟ ᱛᱚᱦᱚᱫ ᱦᱟᱲᱟᱜ ᱥᱮ ᱚᱱᱟ ᱠᱚᱨᱮ ᱱᱟᱥᱮᱱᱟᱜ ᱵᱟᱫᱷᱟ ᱵᱤᱯᱚᱫ ᱵᱚᱱ ᱧᱟᱢ ᱜᱮᱭᱟ, ᱱᱚᱣᱟ ᱫᱚ ᱥᱟᱵᱷᱟᱵᱤᱠ ᱠᱟᱱᱟ᱾ ᱵᱟᱲᱟᱭ ᱜᱮᱭᱟ ᱵᱚᱱ ᱦᱮ ᱵᱟᱝ᱾ ᱦᱟᱸ ᱟᱫᱚ ᱮᱰᱮᱠᱷᱟᱱ ᱚᱱᱠᱟᱜᱮ ᱵᱮᱝᱜᱚᱞ ᱫᱤᱥᱚᱢ ᱨᱮᱦᱚᱸ ᱪᱟᱞᱟᱜ ᱠᱟᱱᱟ ᱱᱤᱛᱚᱜ ᱦᱟᱹᱵᱤᱡ ᱛᱮᱦᱚᱸ᱾ ᱠᱟᱢᱤ ᱠᱚ ᱠᱚᱢᱯᱤᱞᱤᱴ ᱠᱟᱜ ᱛᱟᱵᱚᱱᱟ ᱵᱟᱨ ᱡᱚᱦᱚᱜ ᱠᱚ ᱠᱚᱢᱯᱞᱤᱴ ᱠᱮᱫᱼᱟ, ᱟᱫᱚ ᱱᱤᱛᱚᱜ ᱚᱱᱟ ᱵᱤᱭᱮᱰ ᱵᱟᱠᱷᱨᱟ ᱛᱮᱜᱮ ᱠᱟᱹᱴᱤᱡ ᱤᱭᱟᱹ ᱠᱚ ᱪᱟᱞᱟᱜ ᱠᱟᱱᱟ, ᱥᱟᱯᱲᱟᱣ ᱠᱚ ᱡᱟᱛᱮ ᱢᱟᱲᱟᱝ ᱨᱮ ᱡᱟᱦᱟᱸ ᱥᱚᱨᱠᱟᱨᱮ ᱛᱟᱦᱮᱸ ᱞᱮᱱᱟ ᱚᱱᱰᱮ ᱢᱟ ᱟᱹᱨᱡᱤ ᱠᱚᱫᱚ ᱮᱢ ᱦᱩᱭ ᱞᱮᱱ ᱜᱮᱭᱟ, ᱟᱫᱚ ᱮᱱᱠᱷᱟᱱ ᱩᱱᱤ ᱦᱚᱭ ᱞᱟᱹᱭ ᱞᱮᱫᱼᱟ ᱡᱮ ᱚᱸᱰᱮ ᱪᱟᱞᱩᱜ ᱟᱥᱮ ᱢᱤᱫᱴᱟᱝ ᱠᱟᱛᱷᱟᱭ ᱞᱟᱹᱭ ᱞᱮᱜ-ᱟ᱾ ᱟᱫᱚ ᱩᱱᱤ ᱢᱟ ᱯᱟᱞᱴᱟᱣ ᱮᱱᱟᱭ, ᱟᱫᱚ ᱦᱟᱸᱜ ᱱᱩᱭ ᱱᱟᱶᱟᱭᱤᱡ ᱦᱮᱡ ᱟᱠᱟᱱᱟᱭ᱾ ᱛᱚ ᱩᱱᱤ ᱦᱚᱸ ᱚᱱᱟ ᱟᱹᱨᱡᱤ ᱥᱟᱠᱟᱢ ᱠᱚᱜᱮ ᱮᱢ ᱵᱟᱲᱟ ᱦᱩᱭᱩᱜ ᱠᱟᱱᱟ, ᱡᱟᱛᱮ ᱟᱹᱰᱤ ᱩᱥᱟᱹᱨᱟ ᱚᱱᱟ ᱵᱤᱭᱮᱰ ᱛᱟᱦᱚᱞᱮ ᱥᱟᱛᱟᱞᱤ ᱢᱤᱰᱤᱭᱟᱢ ᱛᱮ ᱪᱟᱞᱩᱭ ᱮᱱᱟ᱾ ᱚᱱᱠᱟ ᱢᱤᱫᱴᱟᱝ ᱦᱟᱸ ᱤᱭᱟᱹ ᱪᱟᱞᱟᱜ ᱠᱟᱱᱟ ᱠᱟᱹᱢᱤ ᱦᱚᱨᱟ ᱟᱫᱚ ᱜᱚᱝᱠᱮ ᱵᱮᱝᱜᱚᱞ ᱠᱚᱫᱚ ᱵᱤᱱ ᱦᱮᱡ ᱵᱟᱲᱟ᱾
ᱦ
ᱜᱚᱝᱠᱮ ᱵᱮᱝᱜᱚᱞ ᱠᱚᱫᱚ ᱵᱤᱱ ᱦᱮᱡ ᱵᱟᱲᱟ ᱟᱠᱟᱱᱟ ᱥᱮ ᱵᱟᱝ?
ᱦᱚᱸ ᱵᱮᱝᱜᱚᱞ ᱥᱮᱱ ᱵᱟᱲᱟ ᱦᱩᱭ ᱟᱠᱟᱱ ᱜᱮᱭᱟ, ᱵᱮᱝᱜᱚᱞ ᱱᱚᱣᱟ ᱯᱩᱨᱩᱞᱤᱭᱟ ᱦᱚᱸ ᱪᱟᱞᱟᱣ ᱦᱩᱭ ᱜᱮᱭᱟ᱾ᱟᱨ ᱵᱚᱨᱫᱷᱚᱢᱟᱱ ᱱᱚᱛᱮ ᱯᱩᱨᱩᱞᱤᱭᱟᱹ ᱵᱚᱨᱫᱷᱚᱢᱟᱱ ᱥᱮᱱ ᱱᱚᱣᱟ ᱤᱭᱟᱹ ᱦᱚᱸ ᱢᱟᱞᱟ ᱱᱚᱣᱟ ᱟᱥᱟᱱᱥᱳᱞ ᱚᱱᱟ ᱠᱚᱨᱮ ᱥᱮᱱ ᱵᱟᱲᱟ ᱦᱩᱭ ᱟᱠᱟᱱ ᱜᱮᱭᱟ ᱵᱚᱞᱮ ᱜᱟᱡᱚᱞ ᱨᱟᱡᱽ ᱫᱤᱥᱚᱢ᱾ ᱟᱵᱚᱣᱟᱜ ᱱᱚᱣᱟ ᱚᱞᱪᱤᱠᱤ ᱤᱫᱤ ᱠᱟᱛᱮᱫ ᱜᱮ ᱚᱱᱛᱮ ᱫᱚ ᱪᱟᱞᱟᱣ ᱫᱚ ᱦᱩᱭᱟ, ᱚᱱᱮ ᱢᱤᱴᱤᱝ ᱥᱤᱴᱤᱝ ᱠᱚᱨᱮ, ᱟᱫᱚ ᱢᱟᱱᱮ ᱩᱱ ᱡᱚᱦᱚᱜ ᱜᱮ ᱫᱚᱢᱮᱧ ᱫᱟᱬᱟ ᱞᱮᱫᱟ, ᱟᱫᱚ ᱚᱱᱛᱮ ᱫᱟᱬᱟ ᱵᱟᱜᱟᱣ ᱠᱟᱛᱮᱫ ᱫᱚ ᱛᱚ ᱵᱚᱞᱮ ᱟᱵᱚᱜ ᱟᱞᱮ ᱟᱵᱚᱭᱟᱜ ᱟᱞᱮ ᱫᱤᱥᱚᱢ ᱠᱚᱜᱮ ᱛᱷᱚᱲᱟ ᱢᱟᱱᱮ ᱪᱤᱠᱤ ᱤᱫᱤ ᱠᱟᱛᱮᱫ ᱚᱨᱜᱟᱱᱟᱭᱤᱡᱽ ᱠᱚ ᱞᱟᱦᱟᱱᱛᱤᱜ ᱠᱟᱱᱟ᱾
ᱪᱟᱠ ᱟᱹᱰᱤ ᱱᱟᱯᱟᱭ ᱠᱟᱛᱷᱟ ᱱᱚᱝᱠᱟᱱᱟᱜ ᱱᱚᱜ ᱡᱮ ᱱᱩᱱᱟᱹᱜ ᱢᱚᱸᱡᱽ ᱠᱟᱹᱢᱤ ᱦᱚᱨᱟ ᱵᱤᱱ ᱥᱟᱵ ᱠᱟᱜ-ᱟ ᱚᱱᱟ ᱠᱷᱟᱹᱛᱤᱨ ᱟᱞᱤᱧ ᱯᱟᱦᱚᱴᱟ ᱠᱷᱚᱱ ᱟᱰᱤ ᱟᱭᱢᱟ ᱟᱭᱢᱟ ᱥᱟᱨᱦᱟᱶ ᱟᱨ ᱜᱩᱱ ᱢᱟᱱᱟᱣ ᱞᱤᱧ ᱡᱚᱦᱟᱨ ᱞᱤᱧ ᱪᱟᱞ ᱮᱟ᱾ ᱮᱠᱞᱟ ᱢᱚᱛᱚᱱ ᱟᱜ ᱠᱟᱹᱢᱤ ᱫᱚ ᱵᱟᱝ ᱱᱚᱣᱟ ᱢᱤᱫᱴᱟᱝ ᱟᱹᱰᱤ ᱥᱟᱶᱛᱟ ᱢᱤᱫᱴᱮᱱ ᱟᱹᱰᱤ ᱵᱷᱟᱹᱞᱟᱹᱭ ᱵᱤᱱ ᱠᱟᱹᱢᱤᱭᱮᱫ-ᱟ ᱟᱹᱰᱤ ᱢᱤᱫᱟᱝ ᱥᱟᱶᱛᱟ ᱨᱮᱱᱟᱜ ᱵᱷᱟᱹᱞᱟᱹᱭ ᱵᱤᱱ ᱠᱟᱹᱢᱤᱭᱮᱫ-ᱟ ᱦᱮᱸ ᱥᱮ ᱩᱱᱟᱹᱜ ᱢᱟᱨᱟᱝ ᱠᱟᱹᱢᱤ ᱡᱟᱦᱟᱸ ᱫᱚ ᱞᱟᱹᱭ ᱠᱟᱛᱮ ᱱᱚᱣᱟ ᱫᱚ ᱦᱚᱭ ᱛᱚ ᱡᱟᱦᱟᱸ ᱛᱤᱱᱟᱹᱜ ᱥᱟᱨᱦᱟᱣ ᱞᱤᱧ ᱮᱢᱟ ᱵᱤᱱᱟᱹ ᱢᱚᱪᱟ ᱛᱮ ᱛᱚ ᱟᱹᱰᱤ ᱜᱟᱱ ᱥᱟᱹᱨᱤ ᱜᱮ ᱟᱹᱰᱤ ᱱᱟᱯᱟᱭ ᱠᱟᱹᱢᱤ ᱠᱟᱹᱢᱤᱭᱟ-ᱟ᱾ ᱥᱮ ᱚᱱᱟ ᱥᱟᱶᱛᱮ ᱡᱟᱦᱟᱸ ᱛᱤᱱᱟᱹᱜ ᱡᱚᱯᱲᱟᱣ ᱢᱮᱱᱟᱜ ᱠᱳᱭᱟ ᱥᱟᱱᱟᱢ ᱠᱚᱜᱮ ᱟᱞᱤᱧ ᱯᱟᱶᱴᱟ ᱠᱷᱟᱱ ᱟᱜ ᱟᱰᱤ ᱟᱭᱢᱟ ᱥᱟᱨᱦᱟ᱾ ᱚᱱᱟ ᱢᱚᱡᱽ ᱠᱟᱹᱢᱤ ᱦᱚᱨᱟ ᱠᱚ ᱥᱟᱯᱲᱟᱣ ᱱᱚᱣ ᱜᱮ ᱫᱟᱹᱵᱤ ᱛᱟᱵᱚᱱ ᱯᱮ ᱡᱟᱛᱮ ᱟᱜᱟᱢ ᱫᱤᱥᱚᱢ ᱨᱮᱦᱚᱸ ᱢᱚᱸᱡᱽ ᱛᱮ ᱱᱚᱣᱟ ᱨᱮᱱᱟᱜ ᱟᱵᱚᱜ ᱯᱟᱲᱦᱟᱣ ᱦᱩᱭᱩᱜ ᱢᱟ ᱚᱱᱟ ᱥᱚᱨᱠᱟᱨ ᱱᱚ ᱨᱮ ᱜᱚᱲᱚᱭ ᱮᱢ ᱢᱟ᱾ ᱚ ᱥᱮ ᱱᱮᱦᱚᱨ ᱯᱮ ᱫᱚᱦᱚᱭᱟ ᱥᱮ ᱪᱮᱫ ᱜᱚᱝᱠᱮ?
ᱴᱷᱤᱠ ᱴᱷᱤᱠ ᱴᱷᱤᱠ ᱢᱟᱱᱮ ᱥᱚᱨᱠᱟᱨ ᱫᱚ ᱵᱚᱞᱮ ᱟᱵᱚ ᱫᱚ ᱢᱤᱫ ᱮ ᱪᱟᱞᱟᱜ-ᱟ ᱢᱤᱫ ᱮ ᱦᱤᱡᱩᱜ-ᱟ ᱢᱮᱱᱠᱷᱟᱱ ᱟᱵᱚᱣᱟᱜ ᱯᱟᱹᱨᱥᱤ ᱞᱤᱯ ᱯᱤᱥᱮ ᱮᱰᱩᱠᱮᱥᱚᱱ ᱥᱮ ᱱᱚᱣᱟ ᱡᱟᱦᱟ ᱚᱞ ᱯᱟᱲᱦᱟᱣ ᱠᱚ ᱱᱚᱣᱟ ᱠᱚᱫᱚ ᱟᱵᱚ ᱫᱚ ᱞᱟᱦᱟᱱᱛᱤ ᱨᱮᱭᱟᱜ ᱰᱟᱦᱟᱨ ᱠᱟᱱ ᱛᱟᱵᱚᱱᱟ ᱛᱚ ᱥᱚᱨᱠᱟᱨ ᱫᱚ ᱚᱱᱮ ᱠᱚ ᱢᱮᱱᱟ ᱱᱚᱣᱟ ᱫᱚ ᱵᱟᱭ ᱚᱪᱚᱜ ᱜᱤᱰᱤ ᱫᱟᱲᱮᱭᱟᱜ-ᱟ ᱵᱚᱞᱮ ᱡᱮ ᱱᱚᱣᱟ ᱫᱚ ᱱᱩᱭ ᱥᱚᱨᱠᱟᱨ ᱮ ᱦᱮᱡ ᱮᱱᱟ ᱱᱚᱣᱟ ᱫᱚ ᱵᱟᱯᱮ ᱧᱟᱢ ᱟ ᱥᱮ ᱵᱟᱝ ᱚᱱᱠᱟᱱᱟᱜ ᱠᱟᱛᱷᱟ ᱫᱚ ᱵᱟᱝ ᱠᱟ ᱵᱚᱞᱮ ᱠᱟᱹᱢᱤ ᱨᱮᱜᱮ ᱛᱟᱦᱮᱱ ᱫᱚᱨᱠᱟᱨ ᱢᱮᱱᱟᱜ-ᱟ ᱢᱟᱱᱮ
ᱞᱟᱦᱟᱭ ᱫᱚᱨᱠᱟᱨ ᱢᱮᱱᱟᱜ-ᱟ ᱟᱨ ᱤᱧ ᱢᱮᱱᱫᱟ ᱚᱭᱮᱥᱴ ᱵᱮᱝᱜᱚᱞ ᱱᱤᱭᱟᱹ ᱫᱟᱢ ᱟᱵᱚ ᱟᱹᱰᱤ ᱜᱟᱱ ᱜᱮ ᱱᱚᱣᱟ ᱨᱮᱭᱟᱜ ᱚᱞᱚᱜ ᱯᱟᱲᱦᱟᱜ ᱠᱚ ᱤᱫᱤ ᱠᱟᱛᱮᱫ ᱢᱤᱜᱟᱨᱡᱮᱱ ᱠᱚ ᱚᱞᱚᱜ ᱠᱚ ᱤᱫᱤ ᱠᱟᱛᱮᱫ ᱟᱹᱰᱤ ᱞᱟᱦᱟᱱᱛᱤ ᱧᱮᱞ ᱧᱟᱢᱚᱜ ᱠᱟᱱᱟ ᱮ ᱟᱞᱮ ᱱᱚᱣᱟ ᱟᱥᱟᱢ ᱠᱷᱚᱱ ᱦᱚᱸ ᱵᱚᱞᱮ ᱚᱞᱚᱜ ᱯᱟᱲᱦᱟᱜ ᱨᱮᱭᱟᱜ ᱫᱚ ᱯᱨᱚᱵᱷᱟᱵᱽ ᱫᱚ ᱟᱵᱚ ᱫᱚᱢᱮ ᱠᱚ ᱞᱟᱦᱟ ᱠᱟᱱ ᱛᱟᱵᱚᱱ ᱜᱮᱭᱟ᱾ ᱥᱮ ᱢᱤᱫᱵᱟᱨ ᱠᱟᱹᱢᱤ ᱮ ᱱᱚᱣᱟ ᱡᱚᱵ ᱠᱚ ᱵᱷᱮᱠᱮᱱᱥᱤ ᱠᱚ ᱤᱫᱤ ᱠᱟᱛᱮᱫ ᱦᱚᱸ ᱢᱟᱱᱮ ᱟᱹᱰᱤᱜᱟᱱ ᱧᱮᱞᱚᱜᱚᱜ ᱠᱟᱱᱟ ᱠᱚ ᱚᱱᱟᱛᱤᱧ ᱢᱮᱱᱫᱟ? ᱟᱜ ᱟᱞᱮ ᱠᱚᱜᱮ ᱞᱮ ᱢᱮᱱᱫᱟ ᱵᱚᱞᱮ ᱡᱮ ᱚᱭᱮᱥᱴ ᱵᱮᱝᱜᱚᱞ ᱨᱮ ᱫᱚ ᱡᱮᱢᱚᱱ ᱱᱚᱣᱟ ᱠᱚᱨᱮ ᱪᱤᱠᱤ ᱤᱫᱤ ᱠᱟᱛᱮᱜ ᱥᱟᱯᱚᱴ ᱫᱚ ᱚᱱᱛᱮ ᱠᱷᱚᱱ ᱜᱮ ᱡᱟᱹᱥᱛᱤ ᱦᱮᱡ ᱠᱟᱱᱟ ᱢᱟᱱᱮ᱾ ᱟᱞᱮ ᱰᱟᱭᱨᱮᱠᱞᱤ ᱱᱚᱛᱮ ᱠᱷᱚᱱ ᱫᱚ ᱵᱚᱞᱮ ᱠᱟᱹᱢᱤ ᱫᱟᱲᱮ ᱠᱟᱣᱫᱟ ᱚᱱᱟ ᱥᱟᱯᱚᱴ ᱜᱚᱲᱚ ᱛᱮᱜᱮ ᱟᱞᱮ ᱦᱚᱸ ᱱᱚ ᱛᱮ ᱞᱟᱦᱟ ᱠᱟ ᱢᱟᱱᱮ ᱚᱱᱟ ᱞᱮᱠᱟ ᱛᱮᱞᱮ ᱢᱮᱱ ᱮᱫᱟ ᱚᱱᱮ ᱚᱛᱯᱨᱚᱛ ᱥᱚᱢᱯᱚᱨ ᱠᱚᱥᱮ ᱥᱟᱹᱜᱟᱹᱭ ᱛᱟᱦᱮᱱ ᱫᱚᱨᱠᱟᱨ ᱢᱮᱱᱟᱜ-ᱟ᱾ ᱡᱟᱦᱟᱸ ᱠᱚᱨᱮ ᱮᱴᱠᱮᱴ ᱴᱚᱬᱮ ᱵᱟᱝ ᱵᱩᱡᱷᱟᱹᱜ ᱠᱷᱟᱡ
ᱮᱠᱟᱞ ᱮᱠᱟᱞ ᱮᱠᱟᱞ ᱚᱵᱚᱥᱭ ᱮ ᱱᱚᱠᱟ ᱫᱚ ᱥᱚᱵ ᱥᱚᱢᱚᱭ ᱜᱮ ᱢᱮᱱᱟᱜ ᱞᱮᱭᱟ ᱡᱟᱦᱟᱱᱟᱜ ᱜᱚᱲᱚ ᱜᱚᱯᱲᱚ ᱨᱮ ᱚᱵᱚᱥᱳᱭ ᱜᱮ ᱢᱮᱱᱟᱜ ᱞᱮᱭᱟ ᱱᱚᱜᱚᱭ ᱡᱮ ᱱᱩᱱᱟᱹᱜ ᱢᱤᱫᱴᱮᱱ ᱦᱟᱸᱜ ᱠᱟᱛᱷᱟ ᱵᱤᱱ ᱞᱟᱹᱭ ᱠᱮᱜᱼᱟ ᱡᱮ ᱵᱮᱝᱜᱚᱞ ᱨᱮ ᱚᱱᱠᱟᱱᱟᱜ ᱠᱟᱹᱢᱤ ᱦᱚᱨᱟ ᱠᱚ ᱧᱮᱞ ᱠᱟᱛᱮ ᱟᱯᱮ ᱦᱚᱸ ᱥᱮ ᱵᱮᱝᱜᱚᱞ ᱨᱮᱱ ᱮ ᱚ ᱠᱤᱪᱷᱩ ᱤᱱᱥᱯᱟᱭᱟᱨ ᱠᱟᱱᱟ ᱯᱮ ᱢᱤᱫᱴᱟᱝ ᱱᱚᱝᱠᱟᱱᱟᱜ ᱟᱸᱻ ᱠᱟᱹᱢᱤ ᱠᱚᱯᱮ ᱥᱟᱯᱲᱟᱣ ᱟᱠᱟᱜᱼᱟ ᱥᱮ ᱩᱱᱠᱩᱣᱟᱜ ᱜᱚᱲᱚ ᱜᱚᱯᱚᱲᱚᱠᱚ ᱧᱟᱢ ᱠᱟᱜᱼᱟ, ᱟᱨ ᱠᱤ ᱮ ᱟᱯᱮ ᱡᱟᱦᱟᱸ ᱛᱤᱱᱟᱹᱜ ᱟᱯᱮ ᱠᱚ ᱜᱚᱲᱚ ᱠᱟᱜ ᱯᱮᱭᱟ ᱩᱱᱠᱩ ᱯᱟᱦᱴᱟ ᱠᱚ, ᱟᱭᱢᱟ ᱟᱭᱢᱟ ᱥᱟᱨᱦᱟᱣ ᱤᱧ ᱪᱟᱞ ᱟᱠᱚ ᱠᱟᱱᱟ ᱪᱮᱫᱚᱢ ᱱᱚᱣᱟ ᱥᱮᱨ ᱜᱮᱭᱟ ᱱᱟᱣᱟ ᱟᱵᱚᱣᱟᱜ ᱡᱟᱦᱟ ᱵᱤᱱ ᱞᱟᱹᱭ ᱠᱮᱫᱮᱜ ᱡᱮ ᱯᱚᱨᱚᱥᱯᱚᱨ ᱥᱚᱢᱯᱚᱨᱠᱚ ᱥᱮ ᱥᱟᱹᱜᱟᱹᱭ ᱱᱚᱣᱟ ᱡᱩᱫᱤ ᱵᱟᱝ ᱛᱟᱦᱮᱸ ᱱᱟ ᱥᱟᱹᱨᱤ ᱜᱮ ᱮᱴᱟᱜ ᱮ ᱡᱟᱦᱟ ᱟᱵᱚᱣᱟᱜ ᱩᱫᱽᱫᱮ ᱥᱚ ᱫᱚ ᱪᱮᱫ ᱠᱟᱱᱟ ᱜᱩᱨᱩ ᱜᱚᱢᱠᱮ ᱵᱚᱱ ᱧᱮᱞ ᱠᱟᱫᱮᱭᱟ ᱡᱟ ᱜᱩᱨᱩ ᱜᱚᱢᱠᱮᱭᱟᱜ ᱡᱟᱱᱟᱢ ᱴᱷᱟᱶ ᱫᱚ ᱡᱩᱫᱤ ᱵᱚ ᱵᱟᱲᱟᱭᱟ ᱩᱰᱤᱥᱥᱟ ᱨᱮ ᱦᱮᱡ ᱱᱟ ᱠᱟᱨᱮ ᱵᱮᱝᱜᱚᱞ ᱨᱮ ᱜᱳᱴᱟ ᱜᱚᱴᱟ ᱫᱤᱥᱚᱢ ᱮ ᱫᱟᱬᱟ ᱠᱟᱜᱟ ᱟᱭ ᱜᱚᱴᱟ ᱫᱤᱥᱚᱢ ᱠᱟᱛᱮᱫ ᱚᱱᱟ ᱚᱞᱪᱤᱠᱤ ᱯᱟᱨᱥᱟᱞ ᱟᱠᱟᱫᱟᱭ ᱟᱨ ᱟᱵᱚ ᱪᱮᱫᱟᱜ ᱚᱱᱟ ᱵᱟᱵᱚ ᱯᱟᱨᱥᱟᱞ ᱫᱟᱲᱮᱭᱟᱜᱼᱟ ᱥᱮ ᱵᱟᱝ ᱜᱚᱢᱠᱮ ᱱᱮᱛᱟᱨ ᱢᱟ, ᱱᱮᱛᱟᱨ ᱢᱟ ᱜᱩᱨᱩ ᱜᱚᱢᱠᱮ ᱢᱟ ᱦᱮᱸ ᱜᱩᱨᱩ ᱜᱚᱢᱠᱮ ᱢᱟ ᱛᱟᱲᱟᱢᱛᱮ ᱦᱮᱡ ᱞᱮᱱᱟᱭ, ᱟᱵᱚ ᱪᱮᱫᱟᱜ ᱵᱟᱵᱚᱱ ᱫᱟᱲᱮᱭᱟᱜᱼᱟ ᱱᱤᱛᱚᱜ ᱥᱳᱥᱟᱞ ᱢᱤᱰᱤᱭᱟ ᱢᱮᱱᱟᱜᱼᱟ, ᱴᱨᱮᱹᱱ ᱢᱮᱱᱟᱜᱼᱟ ᱜᱟᱹᱰ ᱴᱤ ᱢᱮᱱᱟᱜᱼᱟ ᱟᱵᱚ ᱪᱮᱫᱟᱜ ᱵᱟᱝ ᱵᱚᱱ ᱯᱟᱲᱟᱣ ᱫᱟᱲᱮᱭᱟᱜᱼᱟ ᱦᱮ ᱥᱮ ᱵᱟᱝ ᱜᱚᱢᱠᱮ ᱵᱚᱝᱥᱚ ᱢᱟᱭ ᱞᱟᱹᱭ ᱠᱟᱜ-ᱟ ᱜᱩᱨᱩ ᱜᱚᱢᱠᱮᱭ ᱞᱟᱹᱭᱠᱟᱜ-ᱟ ᱡᱮ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢ ᱜᱮᱢ ᱧᱮᱞᱟ ᱚᱛᱚᱮᱯ ᱡᱟᱦᱟᱸ ᱟᱵᱚᱣᱟᱜ ᱯᱟᱹᱨᱥᱤ ᱡᱟᱦᱟᱸ ᱟᱵᱚᱣᱟᱜ ᱞᱤᱯᱤ ᱚᱱᱟ ᱫᱚ ᱚᱠᱚᱭ ᱧᱮᱞᱟ ᱟᱵᱚ ᱜᱮᱵᱚᱱ ᱫᱩᱞᱟᱹᱲᱟ ᱡᱩᱫᱤ ᱟᱵᱚ ᱜᱮ ᱵᱟᱵᱚᱱ ᱫᱩᱞᱟᱹᱲᱟᱜ-ᱟ ᱮᱴᱟᱜ ᱦᱚᱲ ᱫᱚ ᱪᱮᱫᱟᱜ ᱫᱩᱞᱟᱹᱲᱮ ᱦᱤᱡᱩᱜᱼᱟ, ᱦᱮᱸ ᱟᱵᱚ ᱡᱩᱫᱤ ᱟᱵᱚᱣᱟᱜ ᱯᱟᱹᱨᱥᱤ ᱵᱟᱵᱚᱱ ᱫᱩᱞᱟᱹᱲᱟᱜᱼᱟ, ᱚᱠᱚᱭ ᱫᱩᱞᱟᱹᱲᱜ-ᱟᱭ ᱥᱮ ᱵᱟᱝ ᱜᱚᱝᱠᱮ?
ᱦᱩᱸ ᱦᱚᱭ
ᱵᱚᱞᱮ ᱚᱵᱚᱥᱥᱳᱭ ᱟᱸ ᱱᱚᱣᱟ, ᱟᱨ ᱡᱩᱫᱤ ᱵᱚᱱ ᱧᱮᱞᱟ ᱚᱱᱟ ᱫᱚᱵᱚᱱ ᱵᱟᱲᱟᱭ ᱜᱮ ᱡᱮ ᱡᱟᱦᱟᱸ ᱨᱮ, ᱢᱤᱫᱴᱮᱱ ᱫᱟᱹᱭᱠᱟᱹ ᱞᱮᱠᱟᱧ ᱮᱢᱟᱜ ᱠᱟᱱᱟ ᱡᱮᱢᱚᱱ ᱜᱩᱨᱩ ᱜᱚᱢᱠᱮ ᱫᱚ ᱟᱵᱚ ᱧᱮᱞᱟ ᱵᱮᱝᱜᱚᱞ ᱨᱮᱜᱮ ᱠᱤᱱᱛᱩ ᱡᱟᱹᱥᱛᱤ ᱠᱟᱭᱛᱮ ᱱᱤᱛᱚᱜ ᱵᱚᱱ ᱧᱮᱞᱟ ᱟᱹᱰᱤ ᱡᱳᱨᱛᱮ ᱯᱟᱥᱱᱟᱣ ᱟᱠᱟᱱᱟ ᱚᱞᱪᱤᱠᱤ ᱩᱰᱤᱥᱥᱟ ᱠᱷᱚᱱᱟᱜ ᱦᱚᱸ
ᱳᱲᱤᱥᱥᱟ ᱠᱷᱚᱱᱟᱜ ᱦᱚᱸ ᱡᱷᱟᱲᱠᱷᱚᱸᱰ ᱠᱷᱚᱱᱟᱜ ᱦᱚᱸ ᱡᱷᱟᱲᱠᱷᱚᱸᱰ ᱠᱷᱚᱱᱟᱜ ᱦᱚᱸ
ᱠᱟᱛᱷᱟ ᱫᱚ ᱪᱮᱫᱟᱜ ᱦᱮᱸᱻ ᱠᱟᱨᱚᱱ ᱚᱱᱮ ᱠᱟᱛᱷᱟ ᱵᱟᱹᱱᱩᱜᱼᱟ ᱡᱟᱦᱟᱸ ᱨᱮ ᱫᱟᱨᱮ ᱱᱤᱯᱷᱩᱴ ᱮᱸ ᱫᱟᱨᱮᱜᱼᱟ ᱡᱟᱦᱟᱸ ᱨᱮ ᱡᱚᱜᱼᱟ ᱡᱟᱦᱟᱸ ᱠᱷᱚᱱᱟᱜ ᱫᱟᱨᱮᱜᱼᱟ ᱥᱮ ᱚᱸᱰᱮ ᱫᱚ ᱡᱟᱦᱟᱸᱱᱟᱜ ᱡᱚ ᱫᱚ ᱵᱟᱝ ᱡᱚᱜᱼᱟ ᱡᱚᱜ ᱠᱷᱟᱱ ᱟᱹᱰᱤ ᱥᱟᱜᱤᱧ ᱨᱮ ᱪᱟᱞᱟᱣ ᱠᱟᱛᱮ ᱡᱚᱜᱼᱟ ᱚᱱᱟ ᱠᱟᱱᱴᱷᱟᱲ ᱤᱭᱟᱹ ᱠᱚ ᱵᱟᱵᱚᱱ ᱧᱮᱞ ᱠᱟᱫᱟ ᱚᱱᱟ ᱠᱚᱸᱰᱷᱟ ᱫᱟᱨᱮᱵᱚᱱ ᱠᱚᱸᱰᱷᱟ ᱱᱟᱹᱲᱤ ᱟᱨᱠᱤ ᱱᱟᱹᱲᱤ ᱟᱪᱪᱷᱟ ᱦᱩᱸ
ᱦᱚᱸᱜ
ᱞᱟᱹᱭ ᱢᱮ ᱜᱚᱢᱠᱮ,
ᱟᱵᱤᱱ ᱫᱚ, ᱦᱳᱭ ᱮᱠ ᱢ
ᱵᱟᱭ ᱞᱟᱹᱭ ᱠᱟᱜ-ᱟ, ᱜᱚᱢᱠᱮ ᱞᱟᱹᱭ ᱵᱤᱱ,
ᱡᱟᱦᱟᱸ ᱡᱟᱜᱟ ᱨᱮ ᱫᱟᱨᱮᱜ ᱠᱟᱱᱟ ᱥᱮ ᱚᱱᱟ ᱡᱟᱜᱟ ᱨᱮᱫᱚ ᱱᱟᱦᱟᱜ, ᱚᱸᱰᱮ ᱫᱚ ᱡᱟᱦᱟᱸ ᱡᱟᱱᱟᱢᱚᱜ ᱵᱚᱞᱮ ᱚᱱᱟ ᱫᱚ ᱩᱥᱟᱹᱨᱟ ᱫᱚ ᱢᱟᱱᱮ ᱦᱟᱨᱟ ᱜᱚᱫᱚᱜ ᱢᱩᱥᱠᱤᱞ ᱦᱩᱭᱩᱜ ᱜᱮᱭᱟ ᱵᱚᱞᱮ᱾ ᱦᱮᱞᱳ ᱦᱮᱸᱥᱮ ᱡᱟᱦᱟᱸ ᱫᱟᱨᱮᱜᱼᱟ ᱫᱟᱨᱮ ᱠᱟ ᱛᱮ ᱡᱚ ᱠᱟᱛᱮ ᱡᱟᱦᱟᱸ ᱧᱩᱨᱩᱜᱼᱟ ᱥᱮ ᱚᱱᱟ ᱵᱩᱴᱟᱹᱨ ᱨᱮ ᱡᱟᱦᱟᱸ ᱫᱟᱨᱮ ᱫᱟᱨᱮᱜᱼᱟ ᱚᱱᱟ ᱫᱟᱨᱮᱜ ᱫᱚ ᱡᱟᱜᱟ ᱵᱟᱭ ᱧᱟᱢᱟ ᱦᱚᱭ ᱛᱚ ᱚᱱᱟ ᱫᱟᱨᱮ ᱞᱟᱹᱜᱤᱫ ᱯᱷᱟᱭᱫᱟ ᱟᱵᱚ ᱚᱱᱟ ᱫᱟᱨᱮ ᱠᱷᱚᱡ ᱯᱷᱟᱨᱟᱠ ᱧᱚᱜ ᱨᱮ ᱦᱚᱳᱭᱛᱳ ᱯᱟᱸᱪ ᱢᱤᱴᱟᱨ ᱥᱮ ᱢᱟᱛᱞᱟᱵ ᱯᱟᱸᱪ ᱯᱷᱤᱴ ᱫᱚᱥ ᱯᱷᱤᱴ ᱢᱟᱲᱟᱝ ᱨᱮ ᱡᱩᱫᱤ ᱚᱱᱮ ᱠᱩᱞᱤ ᱜᱮ ᱡᱩᱫᱤᱢ ᱨᱚᱦᱚᱭ ᱞᱮᱠᱷᱟᱱ ᱫᱚ ᱚᱱᱟ ᱫᱚ ᱢᱚᱡᱽ ᱦᱚᱭ ᱫᱟᱨᱮ ᱜᱚᱫᱚᱜ ᱟᱢᱟᱭ᱾ ᱴᱷᱤᱠ ᱚᱱᱠᱟ ᱜᱮ ᱢᱟᱱᱮ ᱦᱚᱲ ᱠᱚ ᱢᱮᱱᱟ ᱵᱚᱞᱮ ᱩᱲᱤᱥᱥᱟ ᱨᱮᱫᱚ ᱵᱟᱝᱞᱟ ᱵᱟᱝ ᱪᱤᱠᱟᱹ ᱠᱟᱱᱟ ᱚᱸᱰᱮ ᱦᱚᱸ ᱜᱚᱨᱢᱮᱱᱴ ᱞᱟᱦᱟ ᱴᱷᱤᱠ ᱠᱟᱜ ᱜᱮᱟᱭ ᱵᱚᱞᱮ ᱢᱮᱱᱠᱷᱟᱱ ᱠᱟᱛᱷᱟ ᱦᱩᱭᱩᱜ ᱠᱟᱱᱟ ᱡᱟᱦᱟᱸ ᱡᱟᱜᱟ ᱠᱚ ᱚᱞᱪᱤᱠᱤ ᱤᱫᱤ ᱠᱟᱛᱮ ᱫᱚ ᱵᱟᱨᱦᱮ ᱠᱷᱚᱱ ᱜᱮ ᱡᱟᱹᱥᱛᱤ ᱯᱨᱚᱵᱷᱟᱵ ᱥᱟᱯᱚᱴ ᱫᱚ ᱞᱟᱦᱟᱱᱛᱤ ᱛᱤ ᱫᱚ ᱧᱮᱞᱚᱜᱚᱜ ᱠᱟᱱᱟ ᱢᱟᱱᱮ ᱾
ᱮᱠᱫᱚᱢ ᱮᱠᱫᱚᱢ ᱥᱟᱹᱨᱤ ᱠᱟᱛᱷᱟ᱾ ᱚᱸᱰᱮ ᱥᱟᱶ ᱦᱚ ᱨᱚᱯᱚᱲ ᱵᱟᱲᱟ ᱦᱩᱭᱩᱜ ᱜᱮᱭᱟ ᱛᱚ ᱟᱫᱚ ᱠᱚ ᱞᱟᱹᱭ ᱜᱮᱭᱟ ᱮ ᱟᱞᱮ ᱵᱮᱝᱜᱚᱞ ᱞᱮ ᱪᱟᱞᱟᱜᱼᱟ ᱚᱸᱰᱮ ᱞᱮ ᱚᱞᱚᱜ ᱯᱟᱲᱦᱟᱜᱼᱟ ᱟᱨ ᱚᱠᱟ ᱠᱚᱨᱮ ᱪᱮᱫ ᱞᱮᱠᱟ ᱥᱩᱵᱤᱫᱷᱟ ᱠᱚ ᱢᱮᱱᱟᱜ ᱟᱠᱟᱫᱟ ᱟᱫᱚ ᱨᱚᱯᱚᱲ ᱵᱟᱲᱟᱭ ᱦᱩᱭᱩᱜ ᱜᱮᱭᱟ ᱚᱸᱰᱮᱱ ᱦᱚᱲ ᱥᱟᱶ ᱟᱫᱚ ᱠᱚ ᱞᱟᱹᱭ ᱜᱮᱭᱟ ᱞᱟᱹᱭᱟ ᱡᱮ ᱦᱮᱸ ᱦᱤᱡᱩᱜ ᱯᱮ ᱚᱵᱚᱥᱥᱚᱭ ᱥᱟᱨᱟᱫᱤᱱ ᱟᱯᱮ ᱞᱟᱹᱜᱤᱫ ᱥᱟᱹᱜᱩᱱ ᱫᱟᱨᱟᱢ ᱢᱮᱱᱟᱜᱼᱟ ᱦᱤᱡᱩᱜ ᱯᱮ ᱾ ᱱᱚᱰᱮ ᱟᱞᱮ ᱞᱮ ᱞᱟᱹᱭ ᱟᱯᱮᱭᱟ ᱚᱠᱟᱨᱮ ᱚᱞᱚᱜ ᱯᱟᱲᱦᱟᱜ ᱱᱚᱣᱟ ᱨᱮᱱᱟᱜ ᱢᱚᱸᱡᱽ ᱛᱮ ᱪᱟᱞᱟᱜ ᱠᱟᱱᱟ ᱦᱮᱸ ᱚᱱᱟᱠᱚ ᱞᱟᱹᱭ ᱵᱟᱲᱟ ᱦᱩᱭᱩᱜ ᱜᱮᱭᱟ ᱨᱚ ᱯᱚᱲ ᱦᱩᱭ ᱵᱟᱲᱟᱜ ᱜᱮᱭᱟ ᱛᱚ ᱩᱱᱠᱩ ᱥᱟᱶ ᱟᱵᱚ ᱫᱚ ᱡᱮ ᱟᱵᱚᱣᱟᱜ ᱥᱟᱱᱛᱟᱲ ᱥᱟᱶᱛᱟ ᱪᱮᱫ ᱢᱮᱱᱟᱜᱼᱟ ᱢᱤᱫᱴᱟᱝ ᱥᱟᱹᱜᱟᱹᱭ ᱡᱤᱱᱤᱥ ᱴᱟᱜ ᱢᱮᱱᱟᱜ ᱛᱟᱵᱚᱱᱟ ᱥᱮ ᱵᱟᱝ ᱜᱚᱝᱠᱮ?
ᱦᱮᱸ ᱦᱳᱭ ᱥᱟᱹᱜᱟᱹᱭ ᱢᱮᱱᱟᱜ ᱛᱟᱵᱚᱱᱟ᱾
ᱛᱟᱦᱚᱞᱮ ᱟᱨ ᱚᱱᱟ ᱥᱟᱹᱜᱟᱹᱭ ᱛᱮᱜᱮ ᱟᱵᱚ ᱵᱟᱧᱪᱟᱣ ᱵᱚᱱ ᱛᱟᱦᱮᱱᱟ᱾ ᱡᱩᱫᱤ ᱟᱵᱚ ᱢᱤᱫ ᱥᱟᱹᱜᱟᱭ ᱡᱤᱱᱤᱥ ᱵᱚᱱ ᱞᱮᱵᱮᱫ ᱞᱚᱴᱚᱢᱟ ᱵᱟᱝ ᱪᱤᱛᱤᱨ ᱵᱷᱤᱛᱤᱨᱚᱜ ᱟ ᱵᱟᱝ ᱜᱚᱝᱠᱮ
ᱴᱷᱤᱠ ᱴᱷᱤᱠ ᱱᱚᱣᱟ ᱫᱚ ᱟᱵᱚ ᱫᱚ ᱱᱚᱣᱟ ᱡᱷᱟᱹᱞᱤ ᱞᱮᱠᱟ ᱵᱚᱱ ᱛᱚᱞ ᱜᱮᱭᱟ ᱥᱮ ᱱᱚᱣᱟ ᱱᱮᱴᱚᱣᱟᱨᱠ ᱞᱮᱠᱟ ᱛᱮᱵᱚᱱ ᱛᱚᱞ ᱜᱮᱭᱟ ᱵᱚᱞᱮ ᱟᱵᱚ ᱥᱟᱱᱛ ᱛᱟᱞ ᱟᱹᱫᱤᱵᱟᱹᱥᱤ ᱞᱮᱠᱟᱛᱮᱵᱚᱱ ᱛᱚᱞ ᱜᱮᱭᱟ ᱟᱵᱚᱣᱟᱜ ᱟᱹᱨᱤᱪᱟᱹᱞᱤ ᱥᱟᱞᱟᱜ ᱵᱚᱱ ᱛᱚᱞ ᱜᱮᱭᱟ ᱟᱵᱚᱣᱟᱜ ᱪᱤᱠᱤ ᱥᱟᱞᱟᱜ ᱵᱚᱱ ᱛᱚᱞ ᱜᱮᱭᱟ᱾
ᱚᱱᱠᱟ ᱜᱮ ᱫᱤᱥᱚᱢ ᱥᱟᱞᱟᱜ ᱵᱚᱱ ᱛᱚᱞ ᱜᱮᱭᱟ ᱛᱚ ᱚᱱᱟ ᱚᱱᱟ ᱠᱷᱚᱱ ᱫᱚ ᱵᱟᱵᱚᱱ ᱦᱟᱱᱛᱮ ᱱᱟᱛᱮ ᱫᱟᱲᱮᱭᱟᱜᱼᱟ ᱟᱨ ᱱᱚᱣᱟ ᱫᱚ ᱥᱤᱥ ᱴᱮᱢ ᱞᱮᱠᱟ ᱛᱮᱜᱮ ᱟᱵᱚ ᱫᱚ ᱢᱟᱱᱮ ᱵᱚᱱ ᱞᱟᱦᱟᱜ ᱞᱟᱦᱟᱱᱛᱤ ᱨᱮᱭᱟᱜ ᱦᱚᱨ ᱫᱚᱵᱚᱱ ᱧᱟᱢ ᱮᱫᱟ ᱢᱟᱱᱮ
ᱛᱟᱦᱞᱮ ᱜᱚᱝᱠᱮ ᱚᱱᱟ ᱢᱮᱫᱽᱱᱤᱯᱩᱨ ᱥᱮᱫ ᱵᱮᱱ ᱦᱮᱡ ᱟᱠᱟᱱᱟ ᱥᱮ ᱵᱟᱝ?
ᱢᱮᱫᱽᱱᱤᱯᱩᱨ ᱥᱮᱫ ᱫᱚ ᱪᱟᱞᱟᱣ ᱫᱚ ᱵᱟᱝ ᱦᱩᱭ ᱵᱟᱲᱟᱣ ᱠᱟᱱᱟ ᱟᱸᱡᱚᱢ ᱵᱟᱲᱟ ᱠᱚ ᱥᱮ ᱠᱟᱹᱢᱤ ᱠᱚᱫᱚ
ᱚᱱᱠᱟ ᱵᱟᱭ ᱥᱮᱴᱮᱨ ᱟᱠᱟᱱᱟ ᱚᱱᱛᱮ ᱫᱚ,
ᱚᱵᱚᱥᱳᱭ ᱢᱮᱫᱽᱱᱤᱯᱩᱨ ᱨᱮ ᱦᱤᱡᱩᱜ ᱵᱮᱱ ᱚᱱᱛᱮ ᱨᱮᱜᱮ ᱟᱵᱚ ᱠᱟᱱᱟ ᱦᱮᱸ ᱥᱮ᱾ ᱱᱚᱱᱮ ᱨᱮᱜᱮ ᱵᱚᱱ ᱛᱟᱦᱮᱱᱟ ᱠᱳᱱᱳ ᱵᱮᱯᱟᱨ ᱵᱟᱝ ᱠᱟᱱᱟ ᱴᱷᱤᱠ ᱜᱮᱭᱟ᱾ ᱟᱫᱚ ᱛᱟᱦᱞᱮ ᱫᱚ ᱚᱞᱚᱜ ᱯᱟᱲᱦᱟᱣ ᱠᱚᱫᱚ ᱚᱠᱟᱮᱠᱟ ᱚᱞᱚᱜ ᱯᱟᱲᱦᱟᱣ
ᱚᱞᱚᱜ ᱯᱟᱲᱦᱟᱣ ᱠᱚᱫᱚ ᱱᱷᱟᱜ ᱟᱹᱞᱤᱧ ᱱᱤᱛᱚᱜ ᱫᱚ ᱢᱟᱱᱮ ᱱᱚᱣᱟ ᱪᱤᱠᱤ ᱠᱚ ᱤᱫᱤ ᱠᱟᱛᱮᱫ ᱢᱟ ᱟᱹᱭᱩᱨ ᱦᱩᱭᱩᱜ ᱠᱟᱱᱟ ᱵᱚᱞᱮ ᱱᱤᱡᱮᱨᱟᱜ ᱚᱞᱚᱜ ᱯᱟᱲᱦᱟᱜ ᱫᱚ ᱚᱱᱟ ᱦᱟᱱᱟ ᱤᱭᱟᱹ ᱠᱷᱚᱱ ᱜᱮ ᱵᱟᱹᱜᱤ ᱦᱩᱭ ᱠᱟᱱᱟ᱾ ᱵᱚᱞᱮ ᱡᱮᱱᱟᱨᱮᱞ ᱡᱚᱠᱷᱚᱱ ᱯᱟᱲᱦᱟᱣ ᱦᱩᱭᱱᱟ ᱩᱱ ᱡᱚᱦᱚᱜ ᱢᱟᱱᱮ ᱢᱤᱫ ᱵᱟᱨ ᱫᱚᱢ ᱜᱟᱱ ᱯᱷᱮᱞ ᱠᱚ ᱦᱩᱭ ᱵᱟᱲᱟ ᱞᱮᱱᱟ ᱵᱚᱞᱮ
ᱟᱪᱪᱷᱟ ᱟᱪᱪᱷᱟ
ᱯᱟᱲᱦᱟᱜ ᱫᱚ ᱢᱟᱱᱮ ᱦᱟᱱᱛᱮ ᱜᱨᱮᱡᱩᱭᱮᱥᱚᱱ ᱥᱮᱫ ᱫᱚ ᱮᱱᱦᱚᱸ ᱤᱭᱟᱹ ᱫᱟᱹᱵᱤᱡ ᱫᱚ ᱯᱟᱲᱦᱟᱣ ᱦᱩᱭᱱᱟ ᱵᱚᱞᱮ ᱦᱳᱭ ᱱᱚᱣᱟ ᱴᱩᱭᱮᱞᱵᱽ ᱫᱷᱟᱹᱵᱤᱡ ᱫᱚ ᱯᱟᱲᱦᱟᱣ ᱦᱩᱭᱱᱟ᱾
ᱦᱮᱸ ᱜᱚᱝᱠᱮ ᱟᱨ ᱡᱟᱦᱟᱸ ᱵᱚᱱ ᱞᱟᱹᱭᱟ ᱚᱱᱮ ᱡᱮ ᱯᱷᱮᱞ ᱥᱮ ᱯᱟᱥ ᱚᱱᱟ ᱫᱚ ᱥᱩᱫᱷᱩ ᱞᱟᱹᱭ ᱢᱟᱛᱨᱚ ᱜᱮ ᱜᱚᱝᱠᱮ ᱦᱮᱸᱥᱮ᱾ ᱞᱟᱹᱭ ᱢᱟᱛᱨᱚ ᱜᱮ ᱠᱟᱱᱟ, ᱢᱮᱱᱠᱷᱟᱱ ᱪᱮᱫ ᱦᱚᱸ ᱵᱟᱝ ᱠᱟᱱᱟ᱾ ᱠᱤᱱᱛᱩ ᱟᱥᱚᱞ ᱡᱤᱱᱤᱥ ᱫᱚ ᱱᱚᱜᱼᱚᱭ ᱱᱚᱜᱼᱚᱭ ᱡᱮ ᱟᱹᱵᱤᱱ ᱵᱮᱤᱱ ᱱᱩᱱᱟᱹᱜ ᱢᱟᱨᱟᱦᱟᱝ ᱢᱤᱫᱴᱮᱱ ᱠᱟᱹᱢᱤ ᱵᱤᱱ ᱟᱬᱜᱚ ᱟᱠᱟᱱᱟ᱾ ᱥᱮ ᱱᱱᱟᱹᱜ ᱢᱟᱨᱟᱨᱟ ᱢᱤᱫ ᱵᱚᱱ ᱠᱟᱹᱢᱤᱭᱮᱫᱟ᱾ ᱱᱚᱣᱟ ᱠᱟᱱᱟ ᱟᱥᱚᱞ ᱯᱟᱥ᱾ ᱱᱚᱣᱟᱠᱟᱱᱟ ᱟᱥᱚᱞ ᱫᱟᱲᱮ ᱫᱚ, ᱱᱚᱣᱟ ᱟᱥᱚᱞ ᱦᱮᱸ ᱛᱚ ᱵᱟᱠᱚ ᱵᱩᱡᱷᱟᱹᱣᱮᱫᱼᱟ ᱥᱮ᱾ ᱱᱚᱣᱟ ᱠᱟᱱᱟ ᱟᱥᱚᱞᱟᱼᱜ ᱯᱟᱥ ᱫᱚ ᱦᱟᱱᱟ ᱛᱟᱦᱞᱮᱱᱟ ᱴᱷᱤᱠ ᱜᱮ ᱚᱵᱚᱥᱥᱳᱭ ᱢᱮ ᱠᱟᱱ ᱜᱮᱭᱟ ᱚᱱᱟ ᱫᱚ ᱞᱟᱹᱭ ᱢᱟᱛᱨᱚ ᱜᱮ, ᱡᱟᱦᱟᱸ ᱟᱹᱵᱤᱱ ᱟᱥᱚᱞ ᱵᱤᱱ ᱟᱥᱚᱞ ᱡᱤᱛᱠᱟᱹᱨ ᱫᱚ ᱱᱚᱣᱟ ᱠᱟᱱᱟ ᱡᱟᱦᱟᱸ ᱫᱚ ᱟᱹᱵᱤᱱ ᱜᱚᱴᱟ ᱫᱤᱥᱚᱢ ᱫᱤᱥᱚ ᱚᱭ ᱵᱤᱱ ᱟ ᱪᱤᱠᱤ ᱵᱤᱱ ᱯᱟᱨ ᱯᱟᱥᱱᱟᱣ ᱮ ᱯᱟᱨᱥᱟᱞ ᱟᱯᱮ ᱥᱮ ᱜᱤᱫᱽᱨᱟᱹ ᱠᱚ ᱟᱹᱵᱤᱱᱟᱜ ᱢᱟᱨᱥᱟᱞ ᱛᱮᱵᱤᱱ ᱟᱨᱥᱟᱞᱮᱫ ᱠᱚᱣᱟ᱾ ᱱᱚᱣᱟ ᱠᱷᱚᱱᱟᱜ ᱵᱷᱟᱜᱤ ᱪᱮᱫ ᱦᱩᱭ ᱫᱟᱲᱮᱭᱟᱜᱼᱟ᱾ ᱥᱮ ᱵᱟᱝ ᱜᱚᱝᱠᱮ ᱦᱩᱭ ᱫᱟᱲᱭᱟᱜᱼᱟ ᱡᱮ ᱟᱵᱮᱱ ᱠᱷᱚᱱᱟᱜ ᱟᱨᱳ ᱰᱤᱜᱨᱤ ᱫᱷᱟᱨᱤᱡ ᱦᱚᱲ ᱢᱮᱱᱟᱜ ᱠᱚᱣᱟ ᱩᱱᱠᱩ ᱧᱮᱞ ᱠᱚᱵᱮᱱ ᱥᱟᱶᱛᱟ ᱞᱟᱹᱜᱤᱫ ᱛᱤᱱᱟᱹᱜ ᱠᱚ ᱠᱟᱹᱢᱤᱭᱮᱫᱼᱟ᱾
ᱦᱳᱭ ᱞᱤᱥᱴ ᱱᱚᱣᱟ ᱤᱭᱟᱹ ᱢᱮᱱᱟᱜᱼᱟ᱾ ᱟᱵᱚ ᱠᱚ ᱛᱟᱞᱟᱨᱮ ᱡᱟᱦᱟᱸ ᱡᱟᱭᱜᱟ ᱨᱮ ᱢᱟᱱᱮ ᱡᱚᱢᱟᱜ ᱵᱟᱝ ᱧᱟᱢᱚᱜᱼᱟ᱾ ᱚᱱᱟ ᱡᱟᱭᱜᱟ ᱨᱮ ᱢᱟᱱᱮ ᱢᱚᱛᱞᱚᱵ ᱡᱟᱦᱟᱱ ᱤᱭᱟᱹ ᱯᱷᱟᱭᱫᱟ ᱵᱟᱭ ᱪᱟᱞᱟ᱾ ᱚᱱᱟ ᱡᱟᱭᱜᱟ ᱨᱮᱫᱚ ᱚᱱᱮ ᱠᱟᱹᱢᱤ ᱞᱟᱹᱜᱤᱫ ᱦᱚᱲ ᱠᱚ ᱯᱷᱟᱹᱪᱞᱟᱹᱜ ᱜᱮᱭᱟ᱾ ᱢᱟᱱᱮ ᱢᱮᱱᱠᱷᱟᱱ ᱟᱹᱞᱤᱧ ᱫᱚ ᱱᱚᱣᱟᱞᱤᱧ᱾ ᱩᱭᱦᱟᱹᱨ ᱞᱮᱫᱼᱟ ᱚᱱᱮ ᱠᱟᱹᱴᱤᱡ ᱢᱚᱛᱞᱚᱵᱽ ᱢᱟᱱᱮ ᱡᱚᱢᱟᱜ ᱥᱮ ᱧᱩᱣᱟᱜ ᱫᱚ ᱞᱟᱹᱠ ᱛᱚ ᱠᱟᱛᱷᱟ ᱫᱚ ᱵᱟᱝ ᱠᱟᱱᱟ ᱡᱟᱦᱟᱸ ᱡᱤᱱᱤᱥ ᱟᱵᱚ ᱵᱚᱱ ᱫᱟᱨᱮ ᱵᱚᱱ ᱨᱚᱦᱚᱭᱟ᱾ ᱚᱱᱟ ᱫᱟᱨᱮ ᱡᱩᱫᱤ ᱵᱮᱥᱴᱷᱤᱠ ᱡᱩᱫᱤ ᱫᱟᱨᱮᱜᱼᱟ᱾ ᱚᱱᱟ ᱫᱚ ᱡᱚᱲ ᱜᱮ ᱡᱚ ᱵᱟᱦᱟ ᱜᱮᱭᱟ ᱟᱨ ᱡᱟ ᱛᱮ ᱜᱩᱨᱩ ᱜᱚᱝᱠᱮ ᱡᱟᱦᱟᱸ ᱫᱟᱨᱮ ᱮᱢ ᱦᱚᱴᱚ ᱟᱠᱟᱫ ᱵᱚᱱᱟ ᱯᱩᱞᱤ ᱥᱮ ᱱᱚᱣᱟ ᱨᱮᱭᱟᱜ ᱵᱤᱪ ᱛᱚ ᱱᱚᱣᱟ ᱡᱩᱫᱤ ᱵᱚ ᱵᱮᱥ ᱚᱠᱛ ᱠᱷᱚᱱ ᱡᱩᱫᱤ ᱵᱚᱱ ᱡᱚᱛᱚᱱᱟ ᱾ ᱮᱱᱠᱷᱟᱱ ᱦᱤᱡᱩᱜ ᱠᱟᱱ ᱯᱤᱲᱦᱤ ᱚᱠᱛᱚ ᱨᱮ ᱟᱵᱚ ᱠᱚᱨᱮᱱ ᱜᱤᱫᱽᱨᱟᱹ ᱠᱚ ᱵᱮᱥ ᱴᱷᱤᱠ ᱠᱚ ᱫᱟᱨᱮ ᱦᱟᱨᱟ ᱵᱩᱨᱩᱜᱼᱟ ᱚᱱᱟ ᱢᱤᱫᱴᱮᱱ ᱤᱭᱟᱹ ᱠᱟᱱᱟ ᱟᱨ ᱱᱚᱣᱟ ᱨᱮᱭᱟᱜ ᱦᱚᱸ ᱴᱷᱤᱠ-ᱴᱷᱤᱠ